ᱳᱠᱮ
ᱦᱳᱭ ᱜᱚᱢᱠᱮ ᱟᱫᱚ ᱚᱠᱟ ᱞᱮᱠᱟ ᱢᱮᱱᱟᱜ ᱵᱮᱱᱟ ᱜᱚᱢᱠᱮ ᱱᱤᱛᱚᱜ ᱫᱚ
ᱦᱮᱸ ᱟᱹᱞᱤᱧ ᱫᱚ ᱦᱟᱸᱠᱷᱟᱡ ᱱᱤᱛ ᱜᱷᱟᱹᱲᱤᱡ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱟᱹᱵᱤᱱ ᱜᱮ ᱦᱟᱸᱜᱠᱷᱟᱡ ᱚᱠᱟᱮ ᱞᱮᱠᱟ ᱢᱮᱱᱟᱜ ᱵᱤᱱᱟ
ᱦᱳᱭ ᱜᱚᱢᱠᱮ ᱟᱫᱚ ᱱᱚᱜᱼᱚᱭ ᱥᱮᱛᱟᱜ ᱥᱮᱛᱟᱜ ᱜᱮ ᱱᱟᱦᱟᱜ ᱵᱮᱨᱮᱫ ᱵᱟᱲᱟ ᱠᱟ ᱠᱟᱛᱮᱫ ᱟᱫᱚ ᱱᱚᱜᱼᱚᱭ ᱱᱚᱛᱮ ᱨᱮ ᱱᱚᱜᱼᱚ ᱱᱚᱝᱠᱟᱱ ᱵᱚᱭᱞᱟᱨ ᱯᱷᱚᱨᱚᱢ ᱱᱟᱦᱟᱜ ᱡᱷᱤᱡ ᱦᱩᱭ ᱟᱠᱟᱱᱟ ᱟᱫᱚ ᱱᱚᱜᱼᱚ ᱱᱚᱣᱟ ᱠᱚᱨᱮ ᱜᱮ ᱟᱫᱚ ᱡᱚᱢᱟᱜ ᱠᱚ ᱮᱢ ᱵᱟᱲᱟ ᱦᱩᱭᱱᱟ ᱱᱩᱠᱩ ᱵᱚᱭᱞᱟᱨ ᱠᱚ ᱦᱚᱯᱚᱱ ᱧᱚᱜ ᱜᱮᱭᱟ ᱠᱚ ᱛᱚ ᱟᱫᱚ ᱱᱤᱛᱚᱜ ᱫᱚ ᱟᱹᱰᱤ ᱵᱷᱟᱜᱮ ᱧᱚᱜ ᱞᱮᱠᱟ ᱧᱮᱞ ᱟᱠᱚ ᱦᱩᱭᱩᱜ ᱠᱟᱱᱟ ᱟᱫᱚ ᱜᱚᱢᱠᱮ ᱟᱢᱜᱮ ᱪᱮᱫ ᱠᱚᱢ ᱪᱤᱠᱟᱹ ᱵᱟᱲᱟᱭᱮᱫᱟ
ᱦᱮᱸ ᱜᱚᱢᱠᱮ ᱤᱧᱦᱚ ᱚᱱᱠᱟ ᱢᱟᱱᱮ ᱵᱮᱵᱽᱥᱟ ᱵᱟᱹᱱᱤᱡᱽ ᱥᱟᱞᱟᱜ ᱜᱮ ᱡᱚᱯᱲᱟᱣ ᱟᱠᱟᱫ ᱫᱚ ᱢᱮᱱᱟᱜ ᱟᱠᱟᱫᱤᱧ ᱜᱮᱭᱟ ᱤᱧ ᱫᱚ ᱦᱟᱸᱜ ᱠᱷᱟᱱᱡ ᱢᱟᱱᱮ ᱢᱮᱨᱚᱢ ᱠᱚ ᱡᱟᱹᱥᱛᱤᱧ ᱪᱟᱥ ᱠᱚᱜᱮᱭᱟ ᱡᱟᱹᱥᱛᱤ ᱪᱟᱥ ᱵᱚᱞᱛᱮ ᱟᱜᱮ ᱞᱟᱦᱟ ᱛᱮᱫᱚ ᱢᱮᱨᱚᱢ ᱤᱧ ᱤᱭᱟᱹ ᱦᱟᱛᱟᱣ ᱠᱟᱛᱮᱫ ᱟᱛᱩ ᱟᱛᱩ ᱨᱮᱧ ᱦᱟᱛᱟᱣᱛ ᱦᱟᱜ ᱠᱷᱟᱱᱡ ᱦᱟᱴ ᱦᱟᱴ ᱨᱤᱧ ᱟᱠᱷᱨᱤᱧ ᱠᱚ ᱛᱟᱦᱮᱧ ᱟᱫᱚ ᱱᱤᱛᱚᱜ ᱡᱩᱜᱽ ᱨᱮ ᱫᱚ ᱦᱠᱷᱟᱡ ᱢᱟᱱᱮ ᱢᱮᱨᱚᱢ ᱯᱷᱟᱨᱟᱢ ᱜᱤᱧ ᱠᱷᱩᱞᱟᱹᱣ ᱠᱟᱜᱼᱟ ᱚᱱᱟ ᱥᱟᱶᱛᱮ ᱠᱤᱪᱷᱩᱩᱜᱟᱱ ᱢᱟᱱᱮ ᱡᱟᱦᱟᱸᱭ ᱠᱷᱟᱥᱤ ᱢᱮᱨᱚᱢ ᱱᱩᱠᱩ ᱠᱚᱜᱮ ᱦᱟᱜ ᱠᱷᱟᱡ ᱡᱟᱹᱥᱛᱤ ᱢᱮᱱᱟᱜ ᱠᱚᱛᱤᱧᱟᱹ ᱟᱫᱚ ᱱᱤᱛᱳᱜ ᱢᱟ ᱟᱥᱟᱲ ᱵᱚᱸᱜᱟ ᱫᱤᱱ ᱫᱚᱢᱮ ᱠᱚ ᱦᱚᱯᱚᱱᱚᱜ ᱠᱟᱱᱟ ᱟᱫᱚ ᱚᱱᱟᱜᱮ ᱩᱱᱠᱩ ᱠᱚᱜᱮᱧ ᱡᱚᱜᱟᱣ ᱡᱚᱛᱚᱱᱮᱫ ᱠᱚᱣᱟ ᱥᱮ ᱜᱷᱟᱸᱥ ᱠᱚᱧ ᱤᱨ ᱵᱟᱲᱟ ᱟᱠᱚᱣᱟ ᱦᱟᱜ ᱠᱷᱟᱡ ᱩᱱᱠᱩ ᱠᱚᱜᱮᱧ ᱤᱭᱟᱹ ᱠᱚᱜᱮᱭᱟ ᱧᱮᱞ ᱠᱚᱜᱮᱭᱟ ᱦᱟᱜ ᱠᱷᱟᱡ
ᱦᱳᱭ ᱜᱚᱢᱠᱮ ᱮᱠᱟᱞ ᱟᱹᱰᱤ ᱥᱟᱹᱨᱤ ᱠᱟᱛᱷᱟ ᱜᱮ ᱱᱟᱦᱟᱜ ᱮᱢ ᱞᱟᱹᱭ ᱟᱠᱟᱫᱟ ᱟᱫᱚ ᱟᱞᱮ ᱦᱚᱸ ᱱᱚᱛᱮ ᱨᱮᱢᱟ ᱟᱭᱢᱟ ᱠᱚᱲᱟ ᱠᱩᱲᱤ ᱜᱤᱫᱽᱨᱟᱹ ᱠᱚ ᱢᱮᱱᱟᱜ ᱠᱚᱣᱟ ᱱᱩᱠᱩ ᱫᱚ ᱱᱟᱦᱟᱜ ᱧᱮᱞᱚᱜ ᱠᱟᱱᱟ ᱱᱚᱝᱠᱟ ᱱᱚᱜᱼᱚ ᱱᱚᱝᱠᱟᱱ ᱱᱟᱯᱟᱭ ᱠᱟᱹᱢᱤ ᱦᱚᱨᱟ ᱥᱮ ᱱᱚᱝᱠᱟᱱᱟᱜ ᱠᱟᱹᱢᱤ ᱦᱚᱨᱟ ᱡᱟᱭᱟ ᱡᱩᱢᱤ ᱢᱮᱱᱟᱜ ᱛᱟᱠᱚ ᱨᱮᱦᱚᱸ ᱱᱚᱝᱠᱟᱱ ᱠᱟᱹᱢᱤ ᱦᱚᱨᱟ ᱵᱟᱝᱠᱚ ᱥᱟᱵ ᱫᱚᱦᱚᱭ ᱫᱟᱲᱮᱭᱟᱜ ᱠᱟᱱᱟ ᱟᱫᱚ ᱟᱞᱮᱭᱟᱜ ᱫᱚ ᱱᱚᱝᱠᱟ ᱮᱜ ᱛᱷᱚᱲᱟ ᱨᱟᱥᱛᱟ ᱫᱷᱟᱨᱮ ᱧᱚᱜ ᱨᱮᱜᱮ ᱦᱟᱸᱜ ᱱᱚᱝᱠᱟᱱ ᱡᱟᱭᱜᱟ ᱠᱚ ᱢᱮᱱᱟᱜ ᱛᱟᱞᱮᱭᱟ ᱟᱫᱚ ᱚᱱᱟᱛᱮ ᱱᱚᱜᱼᱚ ᱱᱚᱣᱟ ᱵᱚᱭᱞᱟᱨ ᱛᱟᱦᱮᱱ ᱞᱟᱹᱜᱤᱫ ᱚᱲᱟᱜ ᱱᱟᱦᱟᱜ ᱤᱧ ᱵᱮᱱᱟᱣ ᱠᱟᱫᱟ ᱟᱨᱦᱚ ᱜᱚᱝᱠᱮ ᱢᱚᱱᱮᱭᱮᱫᱟᱹᱧ ᱱᱟᱦᱟᱜ ᱱᱚᱝ ᱱᱚᱣᱟ ᱥᱩᱨ ᱨᱮᱜᱮ ᱢᱤᱫᱴᱟᱝ ᱱᱚᱝᱠᱟ ᱜᱮᱰᱮ ᱫᱚᱦᱚ ᱠᱟᱠᱚ ᱦᱩᱭᱩᱜᱼᱟ ᱟᱨ ᱱᱚᱝᱠᱟ ᱛᱷᱚᱲᱟ ᱜᱟᱱ ᱥᱟᱺᱜᱤᱧ ᱧᱚᱜ ᱨᱮᱫᱚ ᱦᱟᱸᱜ ᱟᱨᱦᱚᱸ ᱥᱩᱠᱨᱤ ᱠᱚ ᱟᱹᱥᱩᱞ ᱞᱤᱧ ᱢᱚᱱᱮᱣ ᱠᱟᱫᱟ ᱜᱚᱢᱠᱮ ᱟᱨ ᱜᱚᱢᱠᱮ ᱟᱢ ᱱᱚᱣᱟ ᱠᱟᱹᱢᱤ ᱥᱟᱶ ᱥᱟᱶᱛᱮ ᱟᱨᱦᱚᱸ ᱮᱴᱟᱜ ᱮᱢ ᱪᱤᱱᱛᱟᱹ ᱵᱟᱲᱟᱜ ᱠᱟᱱᱟ ᱥᱮ ᱵᱟᱝ ᱜᱚᱝᱠᱮ
ᱦᱮᱸ ᱜᱚᱝᱠᱮ ᱤᱧ ᱫᱚ ᱦᱟᱠᱷᱟᱡ ᱪᱤᱱᱛᱟᱹ ᱫᱚ ᱪᱤᱱᱛᱟᱹ ᱠᱮ ᱜᱟᱹᱧ ᱢᱟᱱᱮ ᱱᱚᱣᱟ ᱢᱮᱨᱚᱢ ᱟᱹᱥᱩᱞ ᱛᱮᱢᱟ ᱢᱟᱱᱮ ᱤᱭᱟᱹ ᱢᱟᱱᱮ ᱠᱤᱪᱷᱩ ᱫᱷᱳᱨᱡᱚ ᱫᱚᱦᱚ ᱦᱩᱭ ᱟᱠᱟᱱ ᱛᱤᱧᱟᱹ ᱢᱚᱬᱮ ᱵᱚᱪᱷᱚᱨ ᱜᱟᱱ ᱱᱚᱣᱟᱛᱮ ᱤᱭᱟᱹ ᱟᱹᱥᱩᱞ ᱠᱟᱛᱮᱜ ᱱᱤᱛᱚᱜ ᱤᱧ ᱦᱟᱠᱷᱟᱡ ᱵᱷᱟᱜᱮ ᱢᱤᱫᱴᱟᱝ ᱯᱨᱚᱯᱷᱤᱴ ᱡᱟᱭᱜᱟ ᱨᱮ ᱢᱮᱱᱟᱜ ᱟᱠᱟᱫᱤᱧ ᱜᱮᱭᱟ ᱢᱤᱫᱴᱟᱝ ᱢᱤᱫᱴᱟᱝ ᱢᱮᱨᱚᱢ ᱡᱩᱫᱤ ᱱᱩᱠᱩ ᱠᱷᱟᱹᱥᱤ ᱡᱩᱫᱤ ᱠᱚ ᱦᱚᱯᱚᱱᱚᱜᱼᱟ ᱱᱩᱠᱩ ᱠᱚᱣᱟᱜ ᱫᱟᱢ ᱫᱚᱥᱮ ᱟᱹᱰᱤ ᱟᱭᱢᱟ ᱠᱟᱛᱮᱫ ᱱᱟᱠᱷᱟᱡ ᱚᱱᱟ ᱦᱤᱥᱟᱹᱵᱽ ᱛᱮ ᱤᱧ ᱢᱟ ᱱᱤᱛᱚᱜ ᱫᱚ ᱱᱟᱠᱷᱟᱡ ᱟᱞᱟᱫᱟ ᱢᱤᱫᱴᱟᱝᱤᱧ ᱪᱤᱱᱛᱟᱹ ᱵᱷᱟᱵᱱᱟ ᱟᱠᱟᱫᱼᱟ ᱪᱤᱱᱛᱟᱹ ᱵᱷᱟᱵᱽᱱᱟ ᱫᱚ ᱚᱠᱟ ᱞᱮᱠᱟ ᱢᱤᱫᱴᱟᱝ ᱢᱟᱨᱟᱝ ᱧᱚᱜ ᱵᱤᱜᱽᱱᱮᱥ ᱤᱭᱟᱹ ᱠᱚᱨᱟᱣ ᱨᱮᱱᱟᱜ ᱵᱤᱜᱽᱱᱮᱥ ᱫᱚ ᱦᱩᱭᱩᱜ ᱠᱟᱱᱟ ᱡᱮᱢᱚᱱ ᱦᱮᱸ ᱨᱟᱥᱛᱟ ᱫᱷᱟᱨᱮ ᱠᱚᱨᱮ ᱦᱟᱠᱷᱟᱱᱡ ᱚᱱᱟ ᱫᱚ ᱡᱟᱹᱥᱛᱤ ᱜᱟᱱᱚᱜ ᱜᱮᱭᱟ ᱢᱟᱱᱮ ᱜᱟᱹᱲᱤ ᱠᱚᱨᱮᱱᱟᱜ ᱡᱳᱜᱟᱡᱳᱜᱽ ᱡᱩᱫᱤ ᱡᱟᱹᱥᱛᱤ ᱛᱟᱦᱮᱱᱟ ᱚᱱᱟ ᱠᱚᱫᱚ ᱦᱩᱭᱩᱜ ᱜᱮᱭᱟ ᱡᱮᱢᱚᱱ ᱢᱤᱫᱴᱟᱝ ᱩᱵ ᱯᱩᱛ ᱡᱟᱦᱟᱸ ᱨᱮᱠᱚ ᱡᱟᱱᱟᱢ ᱦᱚᱪᱚᱭᱟ ᱚᱱᱟ ᱵᱟᱠᱷᱨᱟᱛᱮ ᱢᱤᱫᱴᱟᱱ ᱡᱟᱭᱜᱟᱧ ᱯᱟᱸᱡᱟᱭᱮᱫᱼᱟ ᱚᱱᱠᱟᱱᱟᱜ ᱨᱟᱥᱛᱟ ᱫᱷᱟᱨᱮ ᱨᱮ ᱡᱮᱢᱚᱱ ᱤᱧᱟᱹᱜ ᱡᱟᱦᱱᱟᱜ ᱢᱟᱞ ᱠᱚ ᱟᱹᱜᱩ ᱠᱚ᱾ ᱟᱞᱚ ᱚᱥᱩᱵᱤᱫᱷᱟᱜ ᱛᱤᱧ ᱢᱟ᱾ ᱚᱱᱟ ᱩᱫ ᱱᱤᱭᱟᱹᱧ ᱪᱤᱱᱛᱟᱹ ᱵᱷᱟᱵᱱᱟᱭᱮᱫᱼᱟ ᱩᱫ ᱚᱠᱟ ᱞᱮᱠᱟ ᱠᱟᱛᱮᱫ ᱡᱟᱱᱟᱢᱚᱜᱼᱟ᱾ ᱥᱮ ᱚᱠᱟᱞᱮᱠᱟ ᱠᱟᱛᱮᱜ ᱴᱷᱤᱠᱴᱷᱟᱠ ᱯᱨᱚᱯᱷᱤᱴ ᱧᱟᱢᱚᱜᱼᱟ ᱱᱚᱜᱼᱚ ᱱᱚᱣᱟ ᱠᱚ ᱵᱟᱨᱮᱛᱮ᱾
ᱦᱳᱭ ᱜᱚᱢᱠᱮ ᱮᱠᱟᱞ ᱟᱹᱰᱤ᱾ ᱥᱟᱹᱨᱤ ᱪᱤᱱᱛᱟᱹ ᱵᱷᱟᱵᱱᱟ ᱜᱮ ᱦᱟᱜ ᱮᱢ ᱥᱟᱵ ᱨᱟᱠᱟᱵ ᱟᱠᱟᱫᱟ᱾ ᱟᱫᱚ ᱤᱧᱦᱚᱸᱧ ᱜᱚᱢᱠᱮ ᱞᱟᱹᱭᱫᱟᱹᱧ ᱱᱚᱜᱼᱚ ᱱᱚᱣᱟ᱾ ᱪᱤᱱᱛᱟᱹ ᱵᱷᱟᱵᱽᱱᱟ ᱨᱮᱫᱚ ᱡᱟᱹᱱᱤᱡ ᱠᱷᱟᱱ ᱟᱢᱟᱜ ᱫᱚ ᱮᱠᱟᱞ ᱟᱭᱢᱟ ᱴᱟᱠᱟ ᱜᱮ ᱦᱟᱜ ᱞᱟᱵᱷ ᱫᱚ ᱦᱩᱭᱩᱜᱼᱟ᱾ ᱡᱟᱦᱟᱸ ᱞᱮᱠᱟ ᱱᱤᱛᱚᱜ ᱵᱟᱡᱟᱨ ᱠᱚᱨᱮ ᱧᱮᱞᱚᱜ᱾ ᱚᱱᱟ ᱱᱚᱣᱟ ᱩᱫ ᱨᱮᱱᱟᱜ ᱫᱟᱢ ᱫᱚ ᱱᱟᱦᱟᱜ ᱟᱹᱰᱤᱜ ᱜᱮ ᱵᱟᱹᱲᱛᱤ ᱟᱠᱟᱱᱟ᱾ ᱟᱫᱚ ᱱᱚᱣᱟ ᱩᱫ ᱮᱢ ᱪᱟᱥ ᱫᱟᱲᱮᱭᱟᱜ ᱠᱷᱟᱱ ᱜᱚᱢᱠᱮ ᱮᱠᱟᱞ ᱟᱭᱢᱟ᱾ ᱮ ᱴᱟᱠᱟ ᱜᱮᱢ ᱞᱟᱵᱷ ᱫᱟᱲᱮᱭᱟᱜᱼᱟ ᱛᱷᱚᱲᱟ ᱠᱚᱢ ᱯᱩᱸᱡᱤ ᱛᱮ᱾ ᱟᱫᱚ ᱚᱱᱟᱛᱮ ᱤᱧᱦᱚᱸ ᱱᱟᱦᱟᱜ ᱱᱚᱜᱼᱚ ᱱᱚᱝᱠᱟ ᱢᱮ᱾ ᱢᱤᱫᱴᱟᱝ ᱵᱮᱵᱥᱟ ᱢᱟ ᱢᱮᱱᱟᱜ ᱛᱤᱧ ᱜᱮᱭᱟ ᱱᱩᱠᱩ ᱱᱟᱦᱟᱜ ᱵᱚᱭᱞᱟᱨᱤᱧ ᱟᱹᱥᱩᱞᱮᱫ ᱠᱚᱣᱟ᱾ ᱟᱨ ᱦᱚᱸᱜᱼ ᱚᱱᱟ ᱥᱟᱶ ᱥᱟᱶᱛᱮ ᱤᱧ ᱛᱚᱧ ᱞᱟᱹᱭᱫᱟ ᱫᱤᱱᱢᱟᱱ ᱛᱚ ᱚᱲᱟᱜ ᱨᱮᱜᱤᱧ ᱛᱟᱦᱮᱱ ᱠᱟᱱᱟ᱾ ᱟᱨᱦᱚᱸ ᱠᱤᱪᱷᱩ ᱯᱚᱭᱥᱟ ᱫᱚ ᱱᱟᱦᱟᱜ ᱱᱤᱛᱚᱜ ᱫᱚ ᱵᱟᱹᱲᱛᱤ ᱦᱩᱭᱩᱜ ᱜᱮᱭᱟ᱾ ᱟᱫᱚ ᱚᱱᱟᱛᱤᱧ ᱞᱟᱹᱭ ᱮᱫᱟ᱾ ᱥᱩᱠᱨᱤ ᱛᱟᱦᱮᱱ ᱞᱟᱹᱜᱤᱫ ᱢᱤᱫᱴᱟᱝ ᱚᱲᱟᱜ ᱤᱧ ᱵᱮᱱᱟᱣᱟ ᱟᱨ ᱱᱚᱰᱮ ᱜᱮ ᱥᱩᱼᱼ ᱥᱩᱠᱨᱤ ᱠᱚᱧ ᱟᱹᱥᱩᱞ ᱠᱫ ᱠᱚᱣᱟ ᱱᱚᱜᱼᱚ ᱱᱚᱝᱠᱟᱱ ᱵᱩᱫᱽᱫᱷᱤ ᱡᱩᱠᱛᱤᱧ ᱦᱟᱛᱟᱣ ᱵᱟᱲᱟ ᱟᱠᱟᱫᱟ᱾ ᱟᱨ ᱚᱲᱟᱜ ᱟᱹᱛᱩ ᱚᱲᱟᱜ ᱠᱚᱨᱮ ᱜᱟᱹᱭ ᱰᱟᱝᱨᱟ ᱠᱚᱢᱟ ᱢᱮᱱᱟᱜ ᱠᱚᱜᱮ ᱥᱟᱱᱟᱢ ᱠᱚᱨᱮᱱ ᱜᱮ ᱟᱯᱮᱥᱮᱫ ᱜᱚᱝᱠᱮ ᱱᱩᱠᱩ ᱠᱚ ᱢᱮᱱᱟᱜ ᱠᱚᱣᱟ ᱥᱮ ᱵᱟᱝ᱾
ᱦᱮᱸ ᱜᱚᱝᱠᱮ ᱟᱞᱮ ᱠᱚᱨᱮᱱ ᱦᱚᱸ ᱜᱟᱹᱭ ᱰᱟᱝᱨᱟ ᱫᱚ ᱢᱮᱱᱟᱜ ᱠᱚᱣᱟ ᱠᱟᱡ᱾ ᱢᱟᱱᱮ ᱩᱱᱠᱩ ᱫᱚ ᱢᱟᱱᱮ ᱠᱷᱩᱵ ᱮᱠᱴᱟ ᱠᱚᱢ ᱜᱟᱹᱭ ᱰᱟᱝᱨᱟ ᱫᱚᱞᱮ ᱫᱚᱦᱚ ᱠᱚᱜᱮᱭᱟ᱾ ᱢᱮᱱᱠᱷᱟᱱ ᱱᱩᱠᱩ ᱢᱮᱨᱚᱢ ᱠᱚᱜᱮ ᱦᱟᱜ ᱠᱷᱟᱡ ᱤᱧ ᱫᱚ ᱡᱟᱹᱥᱛᱤ᱾ ᱤᱭᱟᱹᱠᱟᱜ ᱠᱚᱣᱟᱧ ᱢᱤᱱᱤᱢᱟᱢ ᱤᱧ ᱴᱷᱮᱱ ᱢᱮᱨᱚᱢ ᱢᱮᱱᱟᱜ ᱠᱚᱣᱟ ᱰᱮᱲᱥᱚ ᱴᱤ ᱪᱮᱛᱟᱱ ᱨᱮ᱾ ᱟᱫᱚ ᱩᱱᱟᱹᱜ ᱢᱮᱨᱚᱢᱟᱜ ᱡᱚᱢ ᱧᱩ ᱚᱱᱟ ᱫᱚ ᱵᱟᱲᱜᱮ ᱨᱮ ᱠᱷᱟᱱᱡ ᱜᱷᱟᱥᱤᱧ ᱨᱚᱦᱚᱭ ᱠᱟᱜᱼᱟ ᱦᱟᱱᱮ ᱡᱟᱦᱟᱸ᱾ ᱡᱚᱱᱰᱨᱟ ᱞᱮᱠᱟ ᱫᱟᱨᱮᱜᱼᱟ ᱚᱱᱟ ᱠᱚᱜᱮ ᱦᱟᱠᱷᱟᱡ ᱤᱧ ᱡᱚᱢ ᱵᱟᱲᱟ ᱦᱚᱪᱚ ᱠᱚᱣᱟ ᱛᱟᱨᱯᱚᱨᱮ᱾ ᱚᱱᱟ ᱥᱟᱶ ᱥᱟᱶᱛᱮ ᱵᱟᱨᱭᱟ ᱠᱷᱟᱡ ᱞᱮᱵᱟᱨᱤᱧ ᱫᱚᱦᱚ ᱟᱠᱟᱫ ᱠᱤᱱᱟ᱾ ᱟᱨ ᱠᱷᱟᱡ ᱤᱭᱟᱹ ᱪᱮᱫ ᱠᱚ ᱞᱟᱹᱭᱟ ᱠᱟᱹᱢᱤ ᱞᱟᱹᱜᱤᱫ ᱛᱮ ᱢᱟᱱᱮ ᱩᱱᱠᱤᱱᱟᱜ ᱵᱮᱛᱚᱱ ᱫᱚ ᱯᱮᱥᱟᱭ᱾ ᱴᱟ ᱠᱟᱛᱮᱫ ᱫᱤᱱᱟᱹᱢ ᱛᱟᱹᱠᱤᱱ ᱛᱟᱦᱚᱞᱮ ᱜᱚᱢᱠᱮ ᱤᱧᱟᱹᱜ ᱚᱠᱟ ᱞᱮᱠᱟ ᱠᱷᱚᱨᱪᱟ ᱪᱟᱞᱟᱜ ᱛᱤᱧᱟᱹ᱾ ᱥᱟᱶᱛᱮ ᱩᱱᱠᱩ ᱢᱮᱨᱚᱢ ᱪᱮᱛᱟᱱ ᱨᱮ ᱨᱳᱜᱽ ᱟᱡᱟᱨ ᱠᱚ ᱦᱤᱡᱩᱜᱼᱟ ᱥᱮ᱾ ᱚᱱᱟ ᱠᱚ ᱴᱮᱠᱟᱣ ᱫᱟᱨᱟᱢ ᱢᱤᱫᱴᱟᱝ ᱱᱚᱣᱟ ᱠᱚᱫᱚ ᱟᱹᱰᱤ ᱢᱤᱫᱴᱟᱝ ᱨᱤᱠᱥ ᱨᱮᱱᱟᱜ ᱠᱟᱹᱢᱤ ᱠᱟᱱᱟ᱾ ᱥᱮ ᱟᱨ ᱯᱚᱭᱥᱟ ᱦᱚᱸ ᱚᱱᱠᱟᱜ ᱜᱮ ᱢᱮᱱᱟᱜᱼᱟ ᱛᱟᱯᱚᱨᱮ ᱚᱱᱟ ᱥᱟᱶ᱾ ᱛᱮ ᱧᱮᱞᱚᱜᱼᱟ ᱡᱮ ᱟᱵᱟᱨ ᱱᱤᱛᱚᱜ ᱫᱚ᱾ ᱢᱟᱱᱮ ᱵᱤᱨ ᱵᱩᱨᱩ ᱠᱚᱦᱚᱸ ᱵᱟᱝᱠᱷᱟᱡ ᱩᱡᱟᱹᱲ ᱪᱟᱵᱟᱜ ᱠᱟᱱᱟ᱾ ᱱᱚᱣᱟ ᱡᱚᱢᱧᱩ ᱦᱚᱸ ᱵᱟᱠᱷᱟᱡ ᱴᱷᱤᱠ ᱴᱷᱟᱠ ᱵᱟᱝᱠᱚ ᱧᱟᱢᱮᱫ ᱛᱤᱧᱟᱹ ᱢᱟᱱᱮ ᱚᱠᱟᱨᱤᱧ ᱟᱹᱛᱤᱧ ᱠᱚᱣᱟ᱾ ᱚᱱᱟ ᱠᱷᱟᱹᱛᱤᱨ ᱛᱮ ᱜᱷᱟᱸᱥ ᱠᱚᱫᱚ ᱨᱚᱦᱚᱭ ᱦᱩᱭ ᱠᱟᱱᱟ᱾
ᱦᱳᱭ ᱜᱚᱝᱠᱮ ᱮᱠᱟᱞ ᱟᱹᱰᱤ ᱥᱟᱹᱨᱤ ᱠᱟᱛᱷᱟ ᱜᱮ᱾ ᱟᱫᱚ ᱱᱚᱜᱼᱚ ᱱᱚᱝᱠᱟ ᱜᱷᱟᱥ ᱠᱚ ᱟᱢᱫᱢ ᱪᱟᱥ ᱟᱠᱟᱫ ᱛᱮ ᱱᱟᱜ ᱠᱷᱟᱱ ᱢᱮᱨᱚᱢ ᱠᱚᱢ ᱮᱸ᱾ ᱟᱹᱥᱩᱞ ᱫᱟᱲᱮᱭᱟᱠᱚ ᱠᱟᱱᱟ᱾ ᱟᱫᱚ ᱚᱱᱠᱟᱜᱮ ᱤᱧᱦᱚᱸ ᱡᱟᱦᱟᱸ ᱵᱚᱭᱞᱟᱨ ᱚᱲᱟᱜ ᱤᱧ ᱵᱮᱱᱟᱣ ᱠᱟᱫᱟ ᱱᱟᱦᱟᱜ᱾ ᱱᱚᱸᱰᱮ ᱦᱚᱸ ᱵᱚᱭᱞᱟᱨ ᱠᱚᱢᱟ ᱟᱹᱰᱤ ᱩᱛᱟᱹᱨ ᱜᱮ ᱢᱮᱱᱟᱜ ᱠᱚᱛᱤᱧᱟ ᱟᱫᱚ ᱱᱚᱝᱠᱟ ᱜᱮ᱾ ᱮᱸ ᱪᱟᱸᱫᱚ ᱠᱮ ᱪᱟᱸᱫᱚ ᱟᱫᱚ ᱱᱩᱠᱩ ᱵᱚᱭᱞᱟᱨ ᱫᱚ ᱱᱟᱦᱟᱜ ᱤᱧ ᱟᱲᱟᱜ ᱮᱫ ᱠᱚᱣᱟ ᱱᱚᱸᱰᱮ᱾ ᱛᱚᱠᱷᱚᱱ ᱫᱚ ᱟᱨᱦᱚᱸ ᱱᱩᱠᱩ ᱫᱚᱧ ᱟᱹᱠᱷᱨᱤᱧᱮᱫ ᱠᱚᱣᱟ, ᱟᱫᱚ ᱱᱚᱜᱼᱚᱭ ᱡᱮ ᱡᱟᱦᱟᱸ ᱢᱤᱫ ᱪᱟᱸᱫᱳ ᱨᱮᱱᱟᱜ ᱡᱚᱢ᱾ ᱱᱚᱣᱟ ᱦᱚᱸ ᱜᱚᱝᱠᱮ ᱠᱤᱨᱤᱧ ᱦᱩᱭᱩᱜ ᱠᱟᱱ ᱛᱤᱧ ᱜᱮᱭᱟ ᱟᱨ᱾ ᱵᱟᱠᱷᱟᱱ ᱪᱤᱠᱟᱹᱛᱮ ᱱᱩᱠᱩ ᱵᱚᱭᱞᱟᱨ ᱫᱚ ᱦᱟᱸᱜᱼᱼ ᱡᱚᱢ ᱟᱠᱚ ᱟᱫᱚ ᱱᱩᱠᱩ ᱫᱚ ᱱᱚᱝᱠᱟᱱ ᱠᱤᱨᱤᱧ ᱠᱟᱛᱮᱜ ᱜᱮ ᱡᱚᱢ ᱦᱚᱪᱚ ᱠᱚ ᱦᱩᱭᱩᱜᱼᱟ ᱟᱫᱚᱼᱼ ᱟᱨ ᱯᱳᱭᱞᱳ ᱨᱮᱢᱟ ᱚᱲᱟᱜ ᱤᱧ ᱵᱮᱱᱟᱣ ᱠᱟᱫᱟ ᱱᱚᱣᱟ ᱦᱚᱸᱼᱼ ᱟᱹᱰᱤ ᱯᱚᱭᱥᱟ ᱜᱮ ᱞᱟᱜᱟᱣ ᱠᱟᱱᱟ ᱟᱫᱚ ᱱᱤᱛᱚᱜ ᱫᱚ ᱚᱱᱟ ᱠᱚ ᱯᱚᱭᱥᱟ ᱫᱩᱲᱩᱵ ᱫᱩᱲᱩᱵ ᱠᱟᱛᱮᱫ ᱜᱮ ᱱᱟᱦᱟᱜᱼᱼ ᱜᱚᱢᱠᱮ ᱨᱩᱣᱟᱹᱲ ᱫᱚ ᱨᱩᱣᱟᱹᱲᱚᱜ ᱠᱟᱱᱟ, ᱟᱫᱚ ᱡᱚᱛᱚ ᱫᱚ ᱟᱹᱣᱨᱤ ᱨᱩᱣᱟᱹᱲ ᱯᱩᱨᱟᱹᱜ ᱨᱮᱦᱚᱸ ᱱᱚᱜᱼᱚᱭᱼᱼ ᱟᱹᱰᱤ ᱫᱤᱱ ᱫᱚ ᱦᱟᱸᱜ ᱵᱟᱝ ᱦᱩᱭ ᱠᱟᱱ ᱛᱤᱧᱟᱹ ᱠᱤᱪᱷᱩ ᱫᱤᱱ ᱜᱮ ᱦᱟᱸᱜ ᱦᱩᱭ ᱠᱟᱱ ᱛᱤᱧᱟᱹ, ᱯᱳᱱ ᱪᱟᱸᱫᱳ ᱞᱮᱠᱟ᱾ ᱟᱫᱚ ᱚᱱᱟ ᱛᱮ ᱱᱟᱦᱟᱜ ᱢᱚᱱᱮᱭ ᱫᱟᱹᱧ ᱜᱚᱢᱠᱮ ᱱᱚᱣᱟ ᱠᱚᱫᱚᱼᱼ ᱚᱱᱠᱟᱼᱼ ᱥᱟᱛ ᱟᱴ ᱪᱟᱸᱫᱳ ᱨᱮᱜᱮ ᱱᱟᱦᱟᱜ ᱱᱚᱣᱟ ᱠᱚᱫᱚ ᱨᱩᱣᱟᱹᱲ ᱪᱟᱵᱟᱜᱼᱟ᱾ ᱥᱮ ᱪᱮᱫ ᱜᱚᱢᱠᱮ?
ᱦᱮᱸ ᱜᱚᱝᱠᱮ ᱯᱳᱭᱞᱳ ᱫᱚ ᱦᱟᱸᱜ ᱠᱷᱟᱡ ᱢᱟᱱᱮ ᱚᱱᱟ ᱠᱚᱫᱚ ᱱᱤᱡᱮᱨᱟᱜ ᱴᱟᱠᱟ ᱛᱮᱜᱮ ᱛᱚᱢ ᱤᱭᱟᱹᱭᱟ᱾ ᱵᱮᱱᱟᱣᱟᱢ ᱤᱭᱟᱹ ᱚᱲᱟᱜ ᱠᱚᱢᱟ ᱛᱟᱨᱯᱚᱨᱮ ᱟᱥᱚᱞ ᱴᱟᱠᱟ ᱫᱚᱼᱼ ᱠᱤᱪᱷᱩ ᱫᱤᱱ ᱢᱟᱱᱮ ᱫᱷᱳᱨᱡᱚ ᱫᱚᱦᱚ ᱦᱩᱭᱩᱜᱼᱟ, ᱛᱟᱨᱯᱚᱨᱮᱼᱼ ᱚᱱᱟ ᱠᱚᱫᱚ ᱡᱷᱚᱛᱚ ᱜᱮ ᱦᱩᱭᱩᱜᱼᱟ᱾ ᱢᱮᱱᱠᱷᱟᱱ ᱡᱟᱦᱟᱸᱭ ᱛᱟᱲᱟᱛᱟᱲᱤ ᱠᱚ ᱯᱚᱭᱥᱟ ᱞᱟᱹᱜᱤᱫᱼᱼ ᱠᱚ ᱤᱭᱟᱹᱭᱟ ᱢᱮᱱᱠᱷᱟᱱ ᱚᱱᱟ ᱠᱚᱫᱚ ᱵᱟᱝ ᱦᱩᱭᱩᱜᱼᱟ, ᱚᱱᱟ ᱡᱟᱦᱟᱸᱭ ᱛᱟᱲᱟᱛᱟᱲᱤ ᱯᱚᱭᱥᱟ ᱞᱟᱹᱜᱤᱫ ᱠᱚᱼᱼ ᱤᱭᱟᱹ ᱵᱮᱵᱥᱟ ᱠᱚ ᱠᱚᱨᱟᱣᱟ ᱚᱱᱟ ᱠᱚᱫᱚ ᱦᱩᱭᱩᱜ ᱠᱟᱱᱟ ᱥᱚᱵᱽᱡᱤ ᱟᱠᱷᱨᱤᱧ ᱨᱮᱢᱟᱼᱼ ᱟᱢ ᱛᱮᱦᱮᱧ ᱮᱢ ᱦᱟᱛᱟᱣᱟ ᱛᱮᱦᱮᱧ ᱜᱮᱢ ᱟᱠᱷᱨᱤᱧᱟ ᱚᱱᱟ ᱨᱮᱢᱟ ᱛᱟᱲᱟ ᱛᱟᱲᱤ ᱯᱚᱭᱥᱟ ᱦᱩᱭᱩᱜᱼᱟ᱾ ᱢᱮᱱ ᱠᱷᱟᱱ ᱱᱚᱣᱟ ᱠᱚᱫᱚ ᱦᱟᱸᱜ ᱠᱷᱟᱡ ᱫᱷᱳᱨᱡᱚ ᱨᱮᱱᱟᱜ ᱠᱟᱱᱟ ᱡᱟ ᱦᱟᱸᱯᱮ ᱛᱮᱦᱮᱧ ᱟᱠᱷᱨᱤᱧ ᱞᱮᱱᱼᱼ ᱛᱟᱢᱟ ᱥᱮ ᱵᱟᱝ ᱟᱠᱷᱨᱤᱧ ᱞᱮᱱᱟ ᱱᱚᱜᱼᱚ ᱱᱚᱝᱠᱟ ᱦᱟᱸᱜ ᱠᱷᱟᱡ ᱠᱟᱨᱚᱱ ᱢᱮᱱᱟᱜᱼᱟ᱾
ᱦᱳᱭ ᱜᱚᱢᱠᱮ ᱮᱠᱟᱞ ᱟᱹᱰᱤ ᱥᱟᱹᱨᱤ ᱠᱟᱛᱷᱟᱢ ᱞᱟᱹᱭ ᱟᱠᱟᱫᱟ᱾ ᱡᱟᱦᱟᱸ ᱞᱮᱠᱟ ᱟᱢ ᱟᱨ ᱤᱧᱟᱹᱜ ᱱᱟᱦᱟᱜ ᱱᱚᱣᱟ ᱪᱤᱱᱛᱟᱹ ᱵᱷᱟᱵᱽᱱᱟ ᱦᱤᱡᱩᱜ ᱠᱟᱱᱟ, ᱢᱤᱫᱼᱼ ᱢᱤᱫ ᱴᱟᱝ ᱠᱟᱛᱮᱫ ᱵᱮᱵᱥᱟ ᱢᱟ ᱢᱮᱱᱟᱜ ᱛᱟᱞᱟᱝ ᱜᱮᱭᱟ ᱥᱟᱸᱣᱛᱮ ᱟᱨᱦᱚᱸᱼᱼ ᱠᱟᱹᱣᱰᱤ ᱟᱨᱡᱟᱣ ᱞᱟᱹᱜᱤᱫ ᱟᱨᱦᱚᱸ ᱵᱮᱵᱽᱥᱟ ᱞᱟᱝ ᱡᱷᱤᱡᱼᱟ ᱟᱫᱚ ᱱᱚᱜᱼᱚ ᱱᱚᱣᱟ ᱪᱤᱱᱛᱟᱹ ᱵᱷᱟᱵᱽᱱᱟ ᱫᱚ ᱱᱟᱦᱟᱜᱼᱼ ᱥᱟᱱᱟᱢ ᱦᱚᱲᱟᱜ ᱫᱚ ᱵᱟᱝ ᱦᱤᱡᱩᱜ ᱜᱮᱭᱟ ᱜᱚᱢᱠᱮ᱾ ᱟᱫᱚ ᱱᱩᱠᱩ ᱫᱚ ᱡᱟᱦᱟᱸ ᱞᱮᱠᱟ ᱛᱮ ᱡᱩᱫᱤ ᱢᱤᱫᱴᱟᱱ ᱵᱮᱵᱥᱟ ᱡᱩᱫᱤ ᱠᱚ ᱠᱷᱩᱞᱟᱹᱣ ᱠᱟᱫᱟ᱾ ᱟᱫᱚᱼᱼ ᱱᱚᱣᱟ ᱵᱮᱵᱥᱟ ᱠᱷᱚᱱ ᱟᱫᱚ ᱡᱟᱦᱟᱸ ᱞᱮᱠᱟ ᱠᱟᱹᱣᱰᱤ ᱟᱨᱡᱟᱜᱼᱟ ᱚᱱᱟ ᱜᱮ ᱱᱟᱦᱟᱜ ᱠᱚ ᱡᱚᱢ ᱥᱮᱫ ᱠᱚ ᱨᱤᱠᱟᱹᱭᱟ᱾ ᱟᱫᱚ ᱱᱚᱜᱼᱚ ᱱᱚᱝᱠᱟ ᱞᱮᱠᱷᱟᱱ ᱤᱧ ᱫᱩᱧ ᱢᱚᱱᱮᱭᱮᱫᱟ ᱟᱨᱦᱚᱸ ᱵᱟᱹᱲᱛᱤ ᱠᱟᱹᱣᱰᱤ ᱦᱩᱭᱩᱜᱼᱟ᱾ ᱱᱚᱜᱼᱚᱭ ᱡᱟᱦᱟᱸ ᱱᱤᱛᱚᱜ ᱱᱟᱦᱟᱜᱼᱼ ᱱᱚᱣᱟ ᱵᱮᱵᱽᱥᱟ ᱢᱮᱱᱟᱜ ᱠᱟᱫᱟ ᱱᱚᱣᱟ ᱵᱮᱵᱽᱥᱟ ᱠᱷᱚᱱ ᱟᱨ ᱢᱤᱫᱴᱟᱱ ᱟᱨᱦᱚᱸ ᱵᱮᱵᱽᱥᱟ ᱡᱷᱤᱡ ᱦᱩᱭᱩᱜᱼᱟ ᱥᱮ ᱪᱮᱫ ᱞᱮᱠᱟ ᱜᱚᱝᱠᱮ?
ᱦᱮᱸ ᱜᱚᱝᱠᱮ ᱮᱠᱫᱚᱢ ᱢᱟᱱᱮᱼᱼ ᱢᱟᱱᱮ ᱵᱮᱵᱽᱥᱟ ᱪᱮᱛᱟᱱ ᱵᱮᱵᱽᱥᱟ ᱫᱚ ᱥᱮ ᱟᱹᱰᱤ ᱱᱟᱯᱟᱭ ᱠᱷᱟᱡ ᱟᱢ ᱦᱚᱸ ᱢᱮᱱᱴᱮᱱ ᱫᱟᱲᱮᱭᱟᱜ ᱾ᱟᱢ ᱥᱮᱼᱼ ᱢᱤᱫᱴᱟᱝ ᱫᱟᱭᱤᱛᱛᱚ ᱞᱮᱠᱟᱛᱮᱢ ᱛᱟᱦᱮᱸᱱᱟ, ᱫᱟᱭᱤᱛᱛᱚ ᱞᱮᱠᱟ ᱞᱮᱠᱟᱨᱮᱢ ᱛᱟᱦᱮᱸ ᱞᱮᱱᱠᱷᱟᱱ ᱵᱮᱥᱛᱚᱛᱟ ᱨᱮᱢ ᱛᱟᱦᱮᱸ ᱞᱮᱱᱠᱷᱟᱱ ᱜᱚᱢᱠᱮᱼᱼ ᱢᱟᱱᱮ ᱟᱵᱚᱣᱟᱜ ᱡᱟᱦᱟᱸ ᱚᱱᱮ ᱠᱟᱛᱷᱟ ᱨᱮ ᱵᱟᱝᱠᱚ ᱞᱟᱹᱭᱟ ᱤᱭᱟᱹ ᱢᱟᱱᱮ ᱮᱱᱮᱡ ᱥᱮᱨᱮᱧ ᱥᱮᱼᱼ ᱦᱟᱹᱰᱤ ᱯᱟᱹᱣᱨᱟᱹ ᱨᱮᱵᱚᱱ ᱡᱚᱵᱮ ᱠᱚᱜᱼᱟ, ᱚᱱᱟ ᱡᱤᱱᱤᱥᱴᱟ ᱟᱹᱰᱤ ᱠᱚᱢᱚᱜᱼᱟ᱾ ᱢᱤᱫᱴᱟᱝ ᱟᱵᱚ ᱫᱚ ᱢᱤᱫᱴᱟᱱ ᱵᱮᱥᱛᱚᱛᱟ ᱨᱮᱵᱚᱱ ᱛᱟᱦᱮᱸ ᱞᱮᱱᱠᱷᱟᱱ ᱥᱮ ᱚᱱᱟ ᱠᱚᱫᱚ ᱴᱟᱭᱤᱢ ᱩᱱᱟᱹᱜ ᱵᱟᱝᱵᱚᱱ ᱮᱢ ᱫᱟᱲᱮᱭᱟᱜᱼᱟ᱾ ᱚᱱᱟ ᱮᱴᱟᱜ ᱠᱚ ᱵᱟᱢ ᱧᱮᱞ ᱠᱟᱫ ᱠᱚᱣᱟ ᱩᱱᱠᱩ ᱫᱚ ᱥᱟᱨᱟᱫᱤᱱ ᱢᱟᱱᱮᱼᱼ ᱚᱱᱠᱟᱱ ᱵᱮᱵᱽᱥᱟ ᱵᱟᱱᱤᱡᱽ ᱨᱮᱜᱮ ᱠᱚ ᱛᱟᱦᱮᱸᱱᱟ, ᱚᱱᱟ ᱠᱷᱟᱹᱛᱤᱨ ᱛᱮ ᱩᱱᱠᱩᱣᱟᱜ ᱩᱱᱟᱹᱜ ᱦᱟᱹᱰᱤ ᱯᱟᱹᱣᱨᱟᱹ ᱱᱮᱥᱟ ᱵᱟᱝ ᱛᱟᱦᱮᱸᱱ ᱛᱟᱠᱚᱣᱟ᱾ ᱟᱵᱚᱣᱟᱜ ᱦᱚᱸ ᱱᱚᱣᱟ ᱧᱮᱞ ᱢᱮᱱᱟ ᱡᱮ, ᱵᱮᱵᱽᱥᱟᱼᱼ ᱛᱮ ᱡᱩᱫᱤ ᱵᱚᱱ ᱞᱟᱦᱟᱜᱼᱟ, ᱮᱸᱰᱮᱠᱷᱟᱱ ᱱᱚᱣᱟ ᱠᱚ ᱪᱤᱱᱛᱟᱹ ᱟᱵᱚᱣᱟᱜ ᱵᱚᱦᱚᱜ ᱠᱷᱚᱱᱟᱜ ᱚᱪᱚᱜᱚᱜ ᱛᱟᱵᱚᱱᱟ᱾ ᱥᱮ ᱪᱮᱫ ᱮᱢ ᱞᱟᱹᱭᱟ ᱟᱢ?
ᱦᱳᱭ ᱜᱚᱢᱠᱮ ᱮᱠᱟᱞ ᱟᱹᱰᱤ ᱥᱟᱹᱨᱤ ᱠᱟᱛᱷᱟ ᱜᱮ ᱱᱟᱦᱟᱜ ᱮᱢ ᱞᱟᱹᱭ ᱠᱟᱫᱟ ᱮᱠᱟᱞ ᱟᱵᱚ ᱫᱚᱼᱼ ᱱᱚᱣᱟ ᱡᱟᱦᱟᱸᱱ ᱠᱟᱹᱢᱤ ᱨᱮᱜᱮ ᱮᱠᱟᱞ ᱛᱮᱜᱮ ᱵᱮᱥᱛᱚ ᱛᱟᱦᱮᱸᱱ ᱦᱩᱭᱩᱜ ᱛᱟᱵᱚᱱᱟ᱾ ᱟᱨ ᱱᱚᱜᱼᱚ ᱱᱚᱝᱠᱟ ᱵᱮᱥᱛᱚ ᱵᱟᱝᱵᱚᱱ ᱛᱟᱦᱮᱸᱱ ᱠᱟᱱ ᱠᱷᱟᱹᱛᱤᱨ ᱛᱮᱜᱮ ᱱᱚᱜᱼᱚ ᱱᱚᱝᱠᱟ ᱯᱟᱛᱟ ᱪᱷᱟᱛᱟᱼᱼ ᱥᱮ ᱦᱟᱹᱰᱤ ᱵᱷᱟᱹᱴᱤ ᱱᱚᱜᱼᱚᱼᱼ ᱱᱚᱠᱟᱱ ᱡᱟᱭᱜᱟ ᱠᱚᱨᱮ ᱟᱵᱚ ᱫᱚ ᱱᱟᱦᱟᱜ ᱵᱟᱹᱲᱛᱤ ᱵᱚᱱ ᱵᱮᱥᱛᱚ ᱠᱚᱜ ᱠᱟᱱᱟ, ᱟᱫᱚ ᱟᱵᱚ ᱡᱟᱦᱟᱸ ᱵᱮᱥᱛᱚ ᱨᱮᱜᱮ ᱡᱩᱫᱤ ᱵᱚᱱ ᱛᱟᱦᱮᱸᱱᱟ, ᱩᱱᱫᱚ ᱱᱚᱝᱠᱟᱱᱟᱜ ᱡᱟᱭᱜᱟ ᱨᱮᱫᱚ ᱵᱟᱝᱵᱚᱱ ᱪᱟᱞᱟᱣ ᱫᱟᱲᱮᱭᱟᱜ-ᱟ ᱾ ᱡᱮᱢᱚᱱ ᱱᱟᱦᱟᱜ ᱜᱚᱢᱠᱮ ᱫᱟᱹᱭᱠᱟᱹ ᱞᱮᱠᱟᱛᱮ ᱤᱧᱟᱹᱜ ᱠᱟᱛᱷᱟ ᱜᱤᱧ ᱞᱟᱹᱭᱟ, ᱱᱚᱜ-ᱚᱭ ᱵᱚᱭᱞᱟᱨ ᱠᱩᱧ ᱟᱹᱥᱩᱞ ᱟᱠᱟᱫ ᱠᱚᱣᱟ ᱱᱩᱠᱩ ᱫᱚ ᱱᱟᱦᱟᱜ ᱮ ᱚᱠᱛᱚ ᱚᱠᱛᱚ ᱨᱮ ᱡᱚᱢ ᱠᱚ ᱮᱢᱟ ᱠᱚ ᱦᱩᱭᱩᱜ-ᱟ, ᱫᱟᱜ ᱠᱚ ᱮᱢᱟ ᱠᱚ ᱦᱩᱭᱩᱜ-ᱟ, ᱟᱫᱚ ᱜᱚᱢᱠᱮ ᱚᱱᱟ ᱠᱷᱟᱹᱛᱤᱨ ᱤᱧ ᱫᱚ ᱱᱟᱦᱟᱜ ᱚᱠᱟ ᱥᱮᱫ ᱦᱚᱸ ᱵᱟᱝ ᱤᱧ ᱪᱟᱞᱟᱣ ᱫᱟᱲᱮᱭᱟᱜ ᱠᱟᱱᱟ᱾ ᱦᱚᱜ-ᱚ ᱱᱚᱝᱠᱟ ᱱᱟᱦᱟᱜ ᱤᱧ ᱤᱧᱫᱩᱧ ᱞᱟᱹᱭ ᱚᱪᱚᱭ ᱮᱫᱟ ᱜᱚᱢ
ᱦᱮᱸ ᱜᱚᱢᱠᱮ ᱦᱮᱸ ᱾ ᱢᱟᱱᱮ ᱚᱱᱮ ᱛᱚ ᱟᱵᱚ ᱫᱚ ᱦᱟᱴ ᱯᱟᱛᱟ ᱨᱮᱜᱮ ᱡᱟᱹᱥᱛᱤ ᱵᱚᱱ ᱨᱟᱹᱥᱠᱟᱹᱜ ᱠᱟᱱᱟ ᱥᱮ᱾ ᱦᱟᱴ ᱯᱟᱛᱟ ᱨᱮᱱᱟᱜ ᱦᱚᱸ ᱠᱤᱪᱷᱩ ᱜᱟᱱ ᱵᱮᱵᱽᱥᱟ ᱢᱮᱱᱟᱜ-ᱟ ᱜᱚᱝᱠᱮ ᱚᱱᱠᱟᱱᱟᱜ ᱤᱧ ᱢᱮᱱ ᱮᱫᱟ ᱦᱮᱸ ᱥᱮ ᱾ ᱡᱩᱫᱤᱢ ᱞᱟᱹᱭᱟ ᱦᱟᱴ ᱯᱟᱛᱟ ᱫᱟᱬᱟ ᱫᱟᱬᱟ ᱛᱮᱦᱚᱸ ᱤᱧᱤᱧ ᱵᱮᱵᱽᱥᱟᱭᱟ ᱚᱱᱟ ᱠᱚᱫᱚ ᱦᱩᱭᱩᱜ ᱠᱟᱱᱟ ᱱᱤᱛᱳᱜᱟᱜ ᱡᱩᱜᱽ ᱨᱮ ᱧᱮᱞᱚᱜ ᱠᱟᱱᱟ ᱱᱚᱜ-ᱚ ᱪᱩᱲᱤ ᱢᱟᱞᱟ ᱫᱚᱠᱟᱱ ᱠᱚ ᱥᱮ ᱢᱤᱫᱴᱟᱝ ᱡᱚᱢ ᱡᱤᱱᱤᱥ ᱫᱚᱠᱟᱱ ᱡᱩᱫᱤᱢ ᱤᱫᱤᱭᱟ ᱡᱟᱦᱟᱸᱨᱮ ᱢᱮᱞᱟ ᱦᱩᱭᱩᱜ-ᱟ ᱡᱟᱦᱟᱸᱨᱮ ᱦᱟᱴ ᱯᱟᱛᱟ ᱦᱩᱭᱩᱜ-ᱟ ᱚᱸᱰᱮᱢ ᱤᱫᱤ ᱞᱮᱠᱷᱟᱱ ᱱᱚᱣᱟ ᱠᱚᱦᱚᱸ ᱦᱟᱸᱜ ᱠᱷᱟᱡ ᱢᱤᱫᱴᱟᱝ ᱱᱟᱯᱟᱭ ᱵᱮᱵᱽᱥᱟ ᱠᱟᱱᱟ ᱾ ᱚᱱᱟ ᱠᱚᱨᱮ ᱦᱚᱸ ᱵᱷᱟᱜᱮ ᱢᱤᱫᱴᱟᱝ ᱱᱟᱯᱟᱭ ᱴᱟᱠᱟ ᱟᱨᱡᱟᱣ ᱜᱟᱱᱚᱜ-ᱟ ᱦᱟᱜ ᱠᱷᱟᱡ ᱾
ᱦᱳᱭ ᱜᱚᱢᱠᱮ ᱮᱠᱟᱞ ᱟᱹᱰᱤ ᱥᱟᱹᱨᱤ ᱠᱟᱛᱷᱟ ᱜᱮᱢ ᱞᱟᱹᱭ ᱟᱠᱟᱫᱟ ᱾ ᱟᱫᱚ ᱜᱚᱢᱠᱮ ᱤᱧ ᱫᱚ ᱱᱚᱣᱟ ᱠᱟᱛᱷᱟ ᱜᱮ ᱱᱟᱦᱟᱜ ᱯᱳᱭᱞᱳ ᱨᱮᱧ ᱞᱟᱹᱭᱟ ᱟᱵᱚ ᱫᱚ ᱪᱮᱫᱟᱜ ᱵᱟᱝᱵᱚᱱ ᱵᱮᱵᱽᱥᱟᱭ ᱮᱫᱟ ᱟᱹᱰᱤ ᱠᱚᱢ ᱦᱚᱲᱜᱮ ᱪᱮᱫᱟᱜ ᱵᱚᱱ ᱵᱮᱵᱽᱥᱟᱭ ᱮᱫᱟ ᱱᱚᱣᱟ ᱠᱟᱛᱷᱟ ᱱᱟᱦᱟᱜ ᱯᱳᱭᱞᱳ ᱨᱮᱜᱮ ᱱᱮᱛᱚᱜ ᱤᱧ ᱞᱟᱹᱭ ᱮᱫᱟ ᱾ ᱟᱫᱚ ᱱᱚᱣᱟ ᱠᱟᱛᱷᱟ ᱫᱚ ᱦᱳᱭᱳᱜ ᱠᱟᱱᱟ ᱜᱚᱝᱠᱮ ᱟᱵᱚ ᱫᱚ ᱱᱟᱦᱟᱜ ᱱᱚᱜ-ᱚᱭ ᱵᱮᱵᱽᱥᱟ ᱨᱮᱱᱟᱜ ᱡᱟᱦᱟᱸ ᱦᱮ ᱫᱚᱨ ᱫᱟᱢ ᱢᱮᱱᱟᱜ ᱟᱥᱮ ᱱᱚᱜ-ᱚ ᱱᱚᱣᱟ ᱱᱟᱦᱟᱜ ᱵᱟᱝᱵᱚᱱ ᱵᱟᱰᱟᱭᱟ ᱾ ᱡᱟᱦᱟᱸ ᱞᱮᱠᱟ ᱯᱟᱸᱥ ᱴᱟᱠᱟ ᱛᱮ ᱠᱤᱨᱤᱧ ᱠᱟᱛᱮᱜ ᱱᱚᱣᱟ ᱡᱤᱱᱤᱥ ᱯᱚᱱᱫᱨᱚ ᱴᱟᱠᱟ ᱛᱮ ᱟᱹᱠᱷᱨᱤᱧ ᱦᱩᱭᱩᱜ-ᱟ ᱾ ᱱᱚᱣᱟ ᱱᱟᱦᱟᱜ ᱵᱟᱝᱵᱚᱱ ᱵᱟᱰᱟᱭᱟ ᱾ ᱚᱠᱟ ᱞᱮᱠᱟ ᱮ ᱠᱟᱛᱷᱟ ᱠᱚ ᱨᱚᱲ ᱠᱟᱛᱮᱜ ᱱᱚᱣᱟ ᱡᱤᱱᱤᱥ ᱮ ᱟᱹᱠᱷᱨᱤᱧ ᱞᱟᱹᱜᱤᱫ ᱛᱮ ᱞᱟᱵᱷ ᱦᱩᱭᱩᱜ ᱛᱤᱧᱟ ᱱᱚᱣᱟ ᱱᱟᱦᱟᱜ ᱵᱟᱝᱵᱚᱱ ᱵᱟᱰᱟᱭᱟ, ᱚᱱᱮ ᱚᱱᱟ ᱠᱷᱟᱹ ᱛᱮ ᱱᱟᱦᱟᱜ ᱵᱟᱹᱲᱛᱤ ᱦᱚᱲ ᱫᱚᱭ ᱧᱮᱞᱚᱜ ᱠᱟᱱᱟ ᱢᱮᱞᱟ ᱪᱷᱟᱛᱟ ᱠᱚ ᱪᱟᱞᱟᱜ-ᱟ ᱟᱨ ᱢᱮᱞᱟ ᱪᱷᱟᱛᱟ ᱨᱮᱫᱚ ᱵᱟᱹᱲᱛᱤ ᱜᱮᱢ ᱧᱮᱞ ᱠᱚᱣᱟ ᱦᱟᱺᱰᱤ ᱫᱚᱠᱟᱱ ᱠᱚ ᱠᱚ ᱫᱚᱠᱟᱱ ᱠᱟᱜ-ᱟ ᱾ ᱟᱫᱚ ᱱᱚᱣᱟ ᱠᱚᱫᱚ ᱱᱟᱦᱟᱜ ᱵᱟᱝ ᱫᱚᱨᱫᱟᱢ ᱦᱩᱭᱩᱜ-ᱟ, ᱦᱳᱭᱛᱚ ᱯᱚᱧᱪᱟᱥ ᱴᱟᱠᱟ ᱢᱮᱱᱟᱜ-ᱟ
ᱚᱱᱟ ᱛᱮᱜᱮ ᱟᱫᱚ ᱥᱮ ᱥᱮᱛᱟᱜ ᱠᱷᱚᱱ ᱟᱹᱭᱩᱵ ᱫᱷᱟᱹᱵᱤᱡ ᱮ ᱟᱹᱠᱷᱨᱤᱧ ᱪᱟᱵᱟ ᱠᱮᱜ ᱛᱮ ᱦᱮᱡ ᱮᱱᱜᱮ ᱾ ᱥᱮᱪᱮᱫ ᱚᱠᱟ ᱞᱮᱠᱟ ᱜᱚᱝᱠᱮ?
ᱦᱮᱸ ᱜᱚᱝᱠᱮ ᱮᱠᱫᱚᱢ ᱡᱚᱛᱷᱟᱛ ᱮᱢ ᱢᱮᱱ ᱟᱠᱟᱜ-ᱟ ᱾ ᱟᱫᱚ ᱠᱷᱟᱡ ᱧᱮᱞᱚᱜ ᱠᱟᱱᱟ ᱮᱴᱟᱜ ᱮᱴᱟᱜ ᱡᱟᱦᱟᱸ ᱪᱩᱲᱤ ᱢᱟᱞᱟ ᱫᱚᱠᱟᱱ ᱠᱚᱨᱮᱜ ᱱᱚᱣᱟ ᱨᱮᱱᱟᱜ ᱤᱭᱟᱹ ᱠᱚᱫᱚ ᱦᱟᱸᱜ ᱠᱷᱟᱡ ᱡᱟᱦᱟᱸ ᱠᱷᱚᱱᱟᱜ ᱩᱱᱠᱩ ᱠᱚ ᱠᱤᱨᱤᱧ ᱟᱹᱜᱩᱭᱮᱫ-ᱟ ᱚᱸᱰᱮ ᱢᱤᱫ ᱫᱟᱢ ᱛᱮᱠᱚ ᱠᱤᱨᱤᱧ ᱟᱹᱜᱩᱭᱮᱜ-ᱟ ᱟᱨ ᱱᱟᱰᱮ ᱡᱟᱦᱟ ᱨᱮᱠᱚ ᱟᱠᱷᱨᱤᱧᱟ ᱱᱚᱣᱟ ᱠᱚᱫᱚ ᱦᱟᱸᱜ ᱠᱷᱟᱡ ᱯᱮ ᱜᱩᱱ ᱫᱟᱢ ᱛᱮᱠᱚ ᱟᱠᱷᱨᱤᱧᱟ ᱾ ᱢᱮᱱᱠᱷᱟᱱ ᱥᱮ ᱱᱚᱣᱟ ᱠᱚᱛᱮᱫ ᱧᱮᱞᱚᱜ ᱠᱟᱱᱟ ᱜᱚᱝᱠᱮ ᱟᱞᱮ ᱟᱛᱩᱨᱮᱱ ᱜᱮ ᱠᱤᱪᱷᱩ ᱠᱚᱲᱟ ᱠᱚ ᱢᱮᱱᱟᱜ ᱠᱚᱣᱟ ᱪᱮᱝᱱᱟ ᱠᱚᱲᱟ ᱠᱚ, ᱱᱩᱠᱩ ᱱᱚᱣᱟ ᱠᱟᱹᱢᱤ ᱥᱟᱞᱟᱜ ᱡᱚᱯᱲᱟᱣ ᱢᱮᱱᱟᱜ ᱠᱚᱣᱟ ᱾ ᱟᱫᱚ ᱚᱱᱟ ᱞᱮᱠᱟᱛᱮ ᱱᱩᱠᱩᱣᱟᱜ ᱵᱷᱟᱜᱮ ᱜᱮ ᱦᱟᱸᱜ ᱠᱷᱟᱡ ᱯᱚᱯᱷᱮᱰ ᱫᱚ ᱦᱩᱭᱩᱜ ᱠᱟᱱᱟ ᱧᱮᱞᱚᱜ ᱠᱟᱱᱟ ᱱᱤᱛᱳᱜ ᱟᱜ ᱚᱠᱛᱚ ᱨᱮ ᱾
ᱦᱳᱭ ᱜᱚᱝᱠᱮ ᱮᱠᱟᱱ ᱟᱹᱰᱤ ᱥᱟᱹᱨᱤ ᱠᱟᱛᱷᱟᱢ ᱞᱟᱹᱭ ᱟᱠᱟᱫᱟ ᱾ ᱟᱫᱚ ᱱᱚᱜ-ᱚᱭ ᱡᱟᱦᱟᱸ ᱞᱮᱠᱟ ᱢᱮᱞᱟ ᱠᱚ ᱯᱟ ᱛᱟ ᱠᱚ ᱦᱩᱭᱩᱜ ᱠᱟᱱ ᱛᱟᱵᱚᱱᱟ ᱟᱫᱚ ᱱᱚᱣᱟ ᱠᱚᱨᱮ ᱟᱹᱣᱲᱤ ᱜᱮ ᱫᱟᱬᱟ ᱵᱟᱝ ᱠᱟᱛᱮᱜ ᱱᱚᱜ-ᱚ ᱱᱚᱝᱠᱟᱱ ᱮ ᱵᱮᱵᱽᱥᱟ ᱥᱟᱶ ᱡᱚᱯᱲᱟᱣ ᱞᱮᱱᱠᱷᱟᱱ ᱦᱚᱸ ᱤᱧᱤᱧ ᱢᱚᱱᱮᱭᱟ ᱟᱹᱰᱤ ᱵᱷᱟᱜᱮ ᱜᱮ ᱦᱩᱭ ᱠᱚᱜ ᱜᱮᱭᱟ ᱾ ᱟᱫᱚ ᱱᱚᱣᱟ ᱵᱮᱵᱽᱥᱟ ᱨᱮᱫᱚ ᱱᱚᱜ-ᱚ ᱱᱚᱝᱠᱟ ᱮ ᱧᱤᱫᱟᱹ ᱵᱮᱸᱜᱮᱫ ᱦᱩᱭᱩᱜ-ᱟ ᱢᱮᱞᱟ ᱠᱚᱨᱮ ᱫᱚ, ᱟᱹᱰᱤ ᱟᱭᱢᱟ ᱡᱟᱜᱟ ᱨᱮᱫᱚ ᱱᱟᱦᱟᱜ ᱜᱚᱴᱟ ᱧᱤᱫᱟᱹ ᱢᱮᱞᱟ ᱦᱳᱭᱳᱜ ᱠᱟᱱᱟ ᱾ ᱟᱫᱚ ᱧᱤᱫᱟᱹ ᱵᱮᱸᱜᱮᱫ ᱦᱩᱭᱩᱜ-ᱟ ᱟᱢ ᱫᱚ ᱱᱟᱦᱟᱜ ᱫᱚᱠᱟᱱ ᱨᱮᱜᱮ ᱛᱟᱦᱮᱱ ᱦᱩᱭᱩᱜ ᱛᱟᱢᱟ ᱚᱠᱟᱥᱮᱫ ᱦᱚᱸ ᱵᱟᱝ ᱪᱟᱞᱟᱣ ᱫᱟᱲᱮᱭᱟᱜ-ᱟ, ᱟᱫᱚ ᱱᱚᱣᱟ ᱫᱚ ᱚᱠᱚᱭ ᱱᱟᱦᱟᱜ ᱠᱟᱹᱣᱰᱤ ᱟᱨᱡᱟᱣ ᱥᱟᱱᱟᱭᱮᱫᱮᱭᱟ ᱱᱩᱭ ᱜᱮ ᱱᱟᱦᱟᱸᱜ ᱱᱚᱣᱟ ᱠᱚᱫᱚᱭ ᱠᱚᱨᱟᱣ ᱫᱟᱲᱮᱭᱟᱜᱼᱟ ᱥᱮ ᱪᱮᱫ ᱜᱚᱝᱠᱮ?
ᱦᱮᱸ ᱜᱚᱝᱠᱮ ᱛᱟᱦᱚᱞᱮ ᱱᱤᱛ ᱜᱷᱟᱹᱲᱤ ᱫᱚ ᱱᱚᱝᱠᱟ ᱜᱮᱞᱟᱝ ᱨᱚᱯᱚᱲᱟ ᱦᱮᱸᱥᱮ ᱜᱚᱝᱠᱮ ᱟᱨᱚ ᱧᱟᱯᱟᱢ ᱦᱳᱭᱳᱜᱼᱟ᱾ ᱨᱚᱯᱚᱲ ᱦᱩᱭᱳᱜᱼᱟ ᱱᱤᱛ ᱜᱷᱟᱹᱲᱤ ᱫᱚ ᱱᱚᱝᱠᱟ ᱜᱮ ᱢᱟ ᱮᱱᱠᱷᱟᱱ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ᱾
ᱦᱟᱸ ᱢᱟ